ᱦᱮᱞᱳ
ᱞᱟᱹᱭ ᱢᱮ?
ᱫᱩᱲᱩᱵ ᱵᱟᱲᱟ ᱦᱩᱭ ᱠᱟᱱᱟ ᱟᱨ ᱟᱢᱫᱚ?
ᱤᱧ ᱦᱚᱸ ᱫᱩᱲᱩᱵ ᱵᱟᱲᱟ ᱟᱠᱟᱱᱟᱹᱧ ᱤᱭᱟᱹ ᱛᱮᱦᱮᱧ ᱫᱚ ᱤᱭᱟᱹᱞᱮ ᱼᱼ ᱤᱭᱟᱹ ᱟᱛᱟ ᱟᱠᱟᱜ ᱠᱚᱣᱟᱞᱮ ᱩᱯᱤ ᱾ ᱩᱯᱤᱧ ᱡᱚᱢᱮᱫ ᱠᱚᱣᱟ ᱩᱯᱤ ᱟᱛᱟ ᱟᱨ ᱼᱼ
ᱪᱟᱣᱞᱮ ᱟᱛᱟ ᱾
ᱚ ᱦᱳ ᱩᱯᱤ ᱢᱟᱱᱮ ᱩᱱᱠᱩ ᱵᱷᱩᱠᱩ ᱵᱷᱩᱠᱩ ᱥᱮ?
ᱦᱳᱭ ᱵᱷᱩᱠᱩ ᱞᱮᱠᱟᱜᱮ ᱞᱟᱹᱭ ᱞᱮᱠᱷᱟᱱ ᱫᱚ ᱵᱷᱩᱠᱩ ᱠᱷᱚᱱ ᱜᱮᱛᱚᱠᱚ ᱚᱰᱩᱠᱚᱜᱼᱟ ᱾ ᱵᱷᱩᱠᱩ ᱜᱮᱼᱼ
ᱩᱱᱠᱩ ᱫᱚ ᱚᱰᱳᱠᱚᱜ-ᱟ ᱠᱚ ᱥᱮ ᱩᱱᱠᱩ ᱫᱚ ᱚᱱᱟ ᱚᱠᱟ ᱵᱷᱩᱜᱟᱹᱜ ᱠᱚᱨᱮ ᱠᱷᱚᱱ ᱛᱟᱲᱟ ᱚᱰᱚᱠ ᱟᱹᱜᱩᱭ ᱦᱩᱭᱩᱜᱼᱟ?
ᱚᱰᱳᱠᱚᱜᱼᱟ ᱠᱚ ᱩᱱᱠᱩ ᱫᱚ ᱛᱚᱠᱷᱚᱱ ᱫᱟᱜᱟᱭ ᱥᱮ ᱟᱨ ᱫᱟᱜ ᱼᱼ ᱦᱳᱭ ᱫᱟᱜ ᱫᱷᱟᱨᱩᱱ ᱚᱰᱳᱠᱚᱜᱼᱟ
ᱚ ᱦᱚ ᱟᱨ ᱩᱰᱟᱹᱜ ᱟ
ᱦᱳᱭ ᱦᱳᱭ ᱩᱰᱟᱹᱜ ᱟᱠᱚ ᱛᱤᱡᱩ ᱞᱮᱠᱟ ᱩᱱᱠᱩ ᱤᱭᱟᱹ ᱠᱚ ᱵᱟᱠᱚ ᱩᱰᱟᱹᱜ ᱟᱠᱚ ᱩᱰᱟᱹᱜ ᱠᱚ ᱩᱨᱩ ᱞᱮᱠᱟ ᱚᱱᱮ ᱚᱱᱠᱟᱱ ᱾ ᱫᱚᱢᱮ ᱡᱩᱜᱩᱫ ᱡᱩᱜᱩᱫ ᱠᱚ ᱩᱰᱟᱹᱜ ᱟᱠᱚ ᱾ ᱟᱨ ᱚᱲᱟᱜ ᱵᱟᱦᱨᱮ ᱠᱚᱨᱮ ᱡᱚᱫᱤ ᱵᱟᱛᱤ ᱢᱟᱨᱥᱟᱞ ᱠᱚ ᱛᱟᱦᱮᱱᱟ ᱥᱮ ᱵᱟᱛᱤ ᱢᱟᱨᱥᱟᱞ ᱴᱷᱮᱱ ᱠᱚ ᱩᱰᱟᱹᱣ ᱦᱟᱡᱩᱜ ᱾ ᱵᱟᱹᱛᱤ ᱢᱟᱨᱥᱟᱞ ᱾
ᱟᱪᱪᱷᱟᱼᱼ ᱟᱯᱮ ᱫᱚ ᱚᱱᱟ ᱩᱰᱟᱹᱜ ᱨᱮ ᱥᱟᱵ ᱠᱮᱫ ᱠᱚᱣᱟ ᱥᱮ ᱚᱱᱟ ᱵᱟᱹᱛᱤ ᱢᱟᱨᱥᱟᱞ ᱨᱮᱯᱮ ᱦᱮᱡᱟᱜ ᱯᱮᱭᱟ?
ᱟᱞᱮ ᱩᱰᱟᱹᱜ ᱠᱚᱫᱚ ᱵᱟᱞᱮ ᱥᱟᱵ ᱟᱠᱟᱫ ᱠᱚᱣᱟ ᱵᱟᱛᱤ ᱡᱩᱞ ᱞᱮᱫ ᱛᱟᱦᱮᱸᱫᱼᱟ ᱵᱟᱦᱟᱨᱮ ᱨᱮ ᱦᱮᱸᱥᱮᱼᱼ ᱮᱱᱠᱷᱟᱱ ᱫᱚ ᱩᱰᱟᱹᱣ ᱦᱮᱡ ᱮᱱᱟ ᱠᱚ ᱫᱚᱢᱮ ᱯᱩᱨᱟᱹ ᱤᱭᱟᱹ ᱥᱩᱨ ᱜᱮᱭᱟ ᱥᱮ ᱵᱤᱨ ᱥᱩᱨ ᱜᱮᱭᱟ ᱥᱮ ᱾ ᱟᱨ ᱱᱩᱠᱩ ᱫᱚ ᱵᱤᱨ ᱥᱮᱫ ᱠᱷᱚᱱ ᱡᱟᱹᱥᱛᱤ ᱫᱚᱠᱚ ᱦᱤᱡᱩᱜᱼᱟ ᱟᱨ ᱵᱟᱠᱷᱟᱱ ᱵᱷᱩᱜᱟᱹᱜ ᱼᱼ ᱠᱚ ᱛᱟᱦᱮᱱ ᱟ ᱥᱮ ᱚᱱᱮ ᱩᱱ ᱤᱭᱟᱹ ᱠᱷᱟᱱ ᱚᱱᱟ ᱠᱚᱨᱮ ᱠᱷᱚᱱ ᱠᱚ ᱚᱰᱩᱠᱚᱜᱼᱟ ᱠᱚ ᱮᱱᱠᱷᱟᱱ ᱫᱚ ᱟᱞᱮ ᱱᱚᱰᱮ ᱫᱚ ᱵᱤᱨ ᱨᱮᱧ ᱠᱚ ᱦᱮᱡ ᱟᱠᱟᱱ ᱛᱟᱦᱮᱸᱡ ᱟ ᱟᱨ ᱵᱤᱨ ᱫᱷᱟᱨᱮ ᱨᱮᱜᱮ ᱛᱟᱞᱮ ᱚᱲᱟᱜ ᱢᱮᱱᱟᱜᱼᱟ ᱛᱚ ᱮᱱᱠᱷᱟᱱ ᱫᱚ ᱵᱟᱛᱤ ᱞᱮ ᱡᱩᱨ ᱟᱠᱟᱫ ᱠᱷᱟᱱ ᱫᱚ ᱟᱨ ᱪᱮᱫ ᱟᱞᱮ ᱴᱷᱤᱠᱟᱹ ᱦᱚᱸ ᱵᱟᱞᱮ ᱴᱷᱤᱠᱟᱹᱣᱟᱠᱟᱱ ᱛᱟᱦᱮᱡ ᱡᱚᱛᱚ ᱦᱚᱲ ᱞᱮ ᱡᱟᱹᱯᱤᱫ ᱠᱟᱫ ᱛᱟᱦᱮᱫᱼᱟ ᱡᱚᱠᱷᱚᱱ ᱥᱮᱛᱟᱜ ᱦᱟᱱᱮ ᱛᱟᱞᱟ ᱧᱤᱫᱟᱹ ᱥᱮᱫ ᱱᱟᱦᱜ ᱮᱵᱷᱮᱱ ᱱᱟᱞᱮ ᱩᱱ ᱛᱩᱠᱷᱚᱱ ᱞᱮ ᱧᱮᱞ ᱮᱫ ᱠᱚᱣᱟ ᱫᱚᱢᱮ ᱰᱷᱮᱨ ᱩᱯᱤ ᱠᱚ ᱦᱮᱡ ᱠᱟᱱᱟ ᱢᱮᱱᱛᱮ ᱫᱷᱩᱢᱟᱹ ᱟᱠᱟᱱᱟ ᱠᱚ ᱚᱛ ᱨᱮ ᱵᱟᱛᱤ ᱞᱟᱛᱟᱨ ᱨᱮ ᱱᱟᱦᱜ ᱦᱮᱸ ᱥᱮ ᱛᱚᱦᱞᱮ ᱟᱨ ᱛᱟᱯᱚᱨᱮ ᱦᱟᱹᱞ ᱠᱮᱜ ᱡᱚᱜ ᱦᱟ. ᱨᱼᱟᱜ ᱦᱟᱹᱨ ᱠᱮᱜ ᱠᱚᱣᱟ ᱞᱮ
ᱚ
ᱚ
ᱟᱞᱮ ᱦᱚᱸ ᱟᱞᱮ ᱦᱚᱸ ᱜᱤᱫᱽᱨᱟᱹ ᱡᱚᱠᱷᱚᱱ ᱫᱚᱧ ᱡᱚᱢ ᱠᱟᱜ ᱠᱚ ᱜᱮᱭᱟ ᱚᱯᱤ ᱫᱚ ᱟᱫᱚ ᱟᱞᱮ ᱫᱚ ᱢᱟᱱᱮ ᱡᱩᱫᱤ ᱵᱟᱠᱚ ᱚᱰᱳᱚᱠᱚᱜᱼᱟ ᱵᱷᱩᱜᱟᱹᱜ ᱠᱷᱚᱱᱟᱜ ᱟᱞᱮ ᱫᱚ ᱚᱱᱟ ᱵᱩᱱᱩᱢ ᱠᱷᱚᱱᱞᱮ ᱛᱟᱲᱟᱣ ᱟᱜᱩ ᱠᱚ ᱛᱟᱦᱮᱸᱡ
ᱚ
ᱠᱩᱰᱤ ᱞᱮ ᱤᱫᱤᱭᱟ ᱟᱨ ᱞᱮ ᱛᱟᱲᱟᱶ ᱚᱰᱚᱠ ᱠᱚᱣᱟ ᱟᱨᱞᱮ ᱥᱩᱜ ᱚᱰᱚᱠ ᱠᱚᱣᱟ ᱟᱨ ᱚᱱᱟ ᱫᱚ ᱢᱟᱱᱮ ᱵᱷᱩᱠᱩ ᱪᱷᱟᱛᱟ ᱢᱮᱥᱟ ᱛᱟᱦᱮᱱᱟ ᱛᱚ ᱟᱫᱚ ᱚᱲᱟᱜ ᱨᱮᱞᱮ ᱥᱟᱞᱟ ᱠᱚᱣᱟ ᱛᱟᱨᱯᱚᱨ ᱞᱮ ᱟᱛᱟ ᱠᱚᱣᱟ ᱫᱟᱠᱟ ᱛᱮ ᱩᱱᱠᱩ ᱩᱯᱤ ᱥᱩᱢᱩᱝ ᱞᱮ ᱵᱷᱮᱜᱟᱨ ᱠᱚᱣᱟ ᱟᱨ ᱪᱟᱣᱞᱮ ᱞᱮ ᱟᱛᱟᱭᱟ ᱟᱨ ᱢᱤᱫ ᱴᱷᱮᱱ ᱢᱮᱥᱟ ᱠᱟᱛᱮᱫ ᱟᱫᱚ ᱩᱱᱠᱩ ᱠᱚᱞᱮ ᱡᱚᱢ ᱛᱟᱦᱮᱸᱫ ᱟᱹᱰᱤ ᱡᱩᱨ ᱠᱩ ᱥᱤᱵᱤᱞ ᱟᱹᱰᱤ ᱡᱩᱨ
ᱦᱚᱸ ᱟᱨ ᱩᱱᱠᱩ ᱤᱭᱟᱹ ᱮᱸᱜᱟ ᱥᱮ ᱪᱤᱞᱤ ᱠᱚ ᱢᱮᱛᱟ ᱠᱚᱣᱟ ᱢᱟᱨᱟᱝ ᱢᱟᱨᱟᱝ ᱩᱯᱤ ᱩᱱᱠᱩ ᱠᱚᱠᱚ ᱯᱮ ᱛᱟᱲᱟᱜ ᱦᱳᱭ ᱩᱱᱠᱩ ᱠᱚᱯᱮ ᱛᱟᱲᱟᱣ ᱚᱰᱚᱠ ᱚᱰᱚᱠ ᱵᱟᱲᱟ ᱠᱟᱜ ᱠᱚᱜᱭᱟ ᱚᱱᱟ ᱵᱩᱞᱩᱝ ᱠᱚᱨᱮᱜ ᱠᱷᱚᱱ ᱥᱮ ᱡᱟᱦᱟᱸ ᱠᱚᱨᱮᱜ ᱯᱮ ᱛᱟᱲᱟᱣ ᱠᱚᱣᱟ
ᱦᱚ ᱩᱱᱠᱩ ᱩᱱᱠᱩ ᱦᱚᱸ ᱫᱚᱢᱮ ᱠᱚ ᱤᱛᱤᱞ ᱟ ᱫᱚᱢᱮ ᱠᱚ ᱥᱤᱵᱤᱞ ᱟ ᱟᱨ ᱩᱱᱠᱩ ᱦᱚᱸ ᱯᱤᱴᱷᱟᱹ ᱠᱟᱛᱮᱫ ᱞᱮ ᱡᱚᱢ ᱠᱟᱫ ᱠᱚ ᱜᱮᱭᱟ ᱢᱟᱱᱮ ᱩᱱᱠᱩ ᱫᱚ ᱚᱱᱮ ᱛᱟᱲᱟᱜ ᱠᱩ ᱦᱤᱡᱩᱜᱼᱟ ᱛᱟᱨᱯᱚᱨᱮ ᱚᱱᱮ ᱥᱤᱯᱤ ᱜᱮᱡᱮᱨ ᱠᱮᱫᱮᱭᱟ ᱦᱚᱞᱚᱝ ᱨᱮ ᱢᱮᱥᱟ ᱠᱮᱫᱮᱭᱟ ᱟᱨ ᱮᱢ ᱯᱤᱴᱷᱟᱹ ᱠᱮᱜᱼᱟ ᱮᱠᱫᱚᱢ ᱜᱚᱴᱟ ᱯᱤᱴᱷᱟᱹ ᱢᱤᱫᱴᱟᱝ ᱩᱯᱮᱧ ᱮᱠᱷᱚᱱ ᱜᱮ ᱚᱱᱟ ᱫᱚ ᱥᱚᱲᱟᱢ ᱜᱚᱫ ᱠᱟᱜᱼᱟ
ᱟᱪᱪᱷᱟ ᱮᱱᱠᱷᱟᱱ ᱫᱚ ᱯᱤᱴᱷᱟᱹ ᱫᱚ ᱥᱤᱵᱤᱞ ᱜᱮᱭᱟ ᱟᱹᱰᱤ ᱡᱩᱛ ᱜᱮ ᱥᱮ ᱪᱮᱫ ᱞᱮᱠᱟ ᱪᱮᱫ ᱡᱤᱞ ᱞᱮᱠᱟ ᱵᱩᱡᱷᱟᱹᱜᱼᱟ ᱚᱱᱟ ᱪᱮᱫ
ᱚᱱᱟ ᱫᱚ ᱡᱤᱞ ᱡᱤᱞ ᱢᱟᱱᱮ ᱩᱱᱠᱩ ᱫᱚ ᱩᱯᱤᱭᱟᱜ ᱢᱤᱫᱴᱟᱝ ᱜᱩᱱ ᱠᱟᱱᱟ ᱛᱚ ᱢᱟᱱᱮ ᱩᱯᱤ ᱞᱮᱠᱟ ᱜᱮ ᱩᱱᱠᱩ ᱫᱚᱠᱚ ᱵᱩᱡᱷᱟᱹᱜᱼᱟ ᱢᱟᱱᱮ ᱡᱟᱦᱟᱸ ᱞᱮᱠᱟ ᱩᱯᱤ ᱠᱚ ᱵᱩᱡᱷᱟᱹᱜᱼᱟ ᱚᱸᱱᱮ ᱮᱸᱜᱟ ᱫᱚ ᱟᱨᱚ ᱚᱱᱟ ᱠᱷᱚᱱ ᱡᱟᱹᱥᱛᱤ ᱟᱨᱚ ᱥᱤᱵᱤᱞ ᱠᱚ ᱵᱩᱡᱷᱟᱹᱜᱼᱟ
ᱛᱚ ᱤᱧ ᱫᱚ ᱟᱞᱮ ᱫᱚ ᱮᱸᱜᱟ ᱠᱚᱫᱚ ᱵᱟᱞᱮ ᱥᱟᱵ ᱵᱟᱲᱟ ᱠᱟᱜ ᱠᱚᱣᱟ ᱤᱧ ᱦᱚᱸ ᱵᱟᱹᱧ ᱡᱚᱢ ᱵᱟᱲᱟ ᱟᱠᱟᱜ ᱠᱚᱣᱟ ᱮᱸᱜᱟ ᱠᱚᱫᱚ ᱟᱨ ᱯᱩᱴᱷᱤ ᱵᱟᱝ ᱡᱟᱸᱶᱟᱭ ᱩᱯᱤ ᱱᱟᱦᱟᱜ
ᱟᱪᱪᱷᱟ
ᱩᱱᱠᱩ ᱜᱮ ᱯᱤᱴᱷᱟᱹ ᱠᱚᱣᱟ ᱞᱮ ᱜᱚᱴᱟ ᱛᱮᱜᱮ ᱵᱤᱱᱟᱹ ᱨᱤᱫ ᱛᱮ ᱨᱤᱫ ᱵᱟᱞᱮ ᱵᱟᱝᱟ ᱜᱚᱴᱟ ᱜᱚᱴᱟ ᱞᱮ ᱟᱛᱟ ᱛᱮᱫ ᱦᱚᱞᱚᱝ ᱥᱟᱞᱟᱜ ᱥᱤᱯᱤ ᱭᱟᱛᱮᱜ ᱞᱮ ᱯᱤᱴᱷᱟᱹ ᱠᱟᱛᱮᱫ ᱞᱮ ᱡᱚᱢ ᱟᱠᱟᱜᱼᱟ ᱤᱧ ᱚᱝᱠᱟ ᱠᱟᱛᱮᱜ ᱤᱧ ᱫᱚ ᱱᱟᱦᱜ ᱤᱧ ᱡᱚᱢ ᱠᱟᱹᱜᱟᱹᱧ ᱦᱟᱸᱜ ᱦᱮᱸ ᱥᱮ ᱛᱚ ᱤᱱᱠᱟᱹ ᱤᱝᱠᱟᱹ ᱜᱮᱧ ᱵᱩᱡᱷᱟᱹᱣ ᱟ ᱯᱤᱴᱷᱟᱹ ᱞᱮᱠᱟ ᱜᱮ ᱦᱚᱞᱚᱝ ᱯᱤᱴᱷᱟᱹ ᱞᱮᱠᱟ ᱜᱮ ᱟᱨ ᱠᱷᱟᱹᱞᱤ ᱩᱯᱤ ᱨᱮᱱᱟᱜ ᱜᱩᱱ ᱠᱟᱹᱴᱤᱡ ᱦᱟᱞᱠᱟ ᱢᱟᱱᱮ ᱠᱚᱢ ᱠᱚᱢ ᱥᱤᱵᱤᱞ ᱦᱤᱡᱩᱜ ᱟ
ᱚᱱᱮ ᱚᱱᱠᱟ ᱠᱟᱛᱮ ᱡᱚᱢ ᱠᱟᱜ ᱟᱞᱮ ᱦᱳᱭ
ᱮᱸ ᱩᱯᱤ ᱫᱚ ᱢᱮᱱ ᱟᱠᱚ ᱛᱚ ᱢᱟᱱᱮ ᱠᱟᱹᱴᱤᱡ ᱯᱨᱚᱴᱤᱱ ᱛᱟᱠᱚ ᱵᱤᱥᱤ ᱜᱮᱭᱟ ᱟᱨ ᱚᱱᱮ ᱥᱩᱱᱩᱢ ᱜᱮ ᱚᱰᱚᱠ ᱚᱜᱼᱟ ᱡᱚᱠᱷᱚᱱ ᱩᱱᱠᱩ ᱫᱚᱢ ᱯᱤᱴᱷᱟᱹ ᱠᱚᱣᱟ ᱥᱮ ᱟᱫᱚ ᱚᱱᱟ ᱤᱛᱤᱞ ᱛᱟᱠᱚ ᱪᱷᱮᱨ ᱚᱰᱚᱠᱚᱜᱼᱟ ᱥᱩᱱᱩᱢ-ᱥᱩᱱᱩᱢ ᱟᱫᱚ ᱡᱟᱹᱥᱛᱤ ᱡᱩᱫᱤᱢ ᱡᱚᱢᱟ ᱦᱮᱸ ᱟᱫᱚ ᱚᱱᱟ ᱡᱷᱚᱛᱚ ᱦᱚᱲ ᱫᱚ ᱢᱟᱱᱮ ᱵᱟᱠᱚ ᱚᱡᱚᱢ ᱫᱟᱲᱮᱜᱼᱟ ᱢᱟᱱᱮ ᱫᱟᱜ ᱥᱩᱨ ᱨᱮᱜᱮ
ᱟᱪᱪᱷᱟ, ᱮᱱᱠᱷᱟᱱ ᱫᱚ ᱩᱯᱤ ᱡᱚᱢ ᱫᱚ ᱦᱳᱭ ᱦᱮᱸ ᱩᱯᱤ ᱡᱚᱢ ᱫᱚ ᱵᱷᱟᱜᱤ ᱫᱚ ᱵᱷᱟᱜᱤ ᱜᱮᱭᱟ ᱟᱨ ᱡᱟᱹᱥᱛᱤ ᱡᱚᱢ ᱞᱮᱠᱷᱟᱱ ᱫᱚ ᱱᱟᱦᱱᱟᱜ ᱡᱟᱦᱟᱸᱭ ᱠᱚ ᱡᱩᱫᱤ ᱵᱟᱭ ᱥᱩᱴ ᱠᱚᱣᱟ ᱱᱟᱜᱼᱟᱭ ᱥᱮ ᱵᱟᱠᱚ ᱩᱢ ᱢᱟᱸᱡᱷᱟᱣ ᱫᱟᱲᱮᱭᱟᱜ ᱠᱷᱟᱱ ᱫᱚ ᱱᱟᱜ ᱞᱟᱡ ᱠᱚ ᱛᱟᱠᱚ ᱠᱷᱟᱨᱟᱯᱚᱜᱼᱟ ᱦᱮᱸᱥᱮ ᱟᱨ
ᱦᱳᱭ
ᱟᱜ ᱥᱤᱱ ᱠᱚ ᱤᱭᱟᱹ ᱦᱮ ᱥᱮ ᱟᱯᱮ ᱫᱚ ᱚᱱᱛᱮ ᱫᱚ ᱩᱯᱤ ᱠᱚᱫᱚ ᱯᱮ ᱥᱟᱵᱮᱫ ᱠᱚᱣᱟ ᱥᱮ ᱵᱟᱝᱟ ᱛᱮᱦᱮᱧ ᱜᱟᱯᱟ ᱫᱚ?
ᱟᱞᱮ ᱱᱤᱛᱳᱜ ᱫᱚ ᱟᱞᱮ ᱱᱚᱛᱮ ᱫᱟᱜ ᱫᱚ ᱫᱟᱜ ᱮᱼᱟ ᱟᱫᱚ ᱯᱤ ᱠᱚᱫᱚ ᱚᱰᱚᱠ ᱞᱮᱱᱟ ᱠᱚ ᱥᱮ ᱚᱰᱚᱠ ᱞᱮᱱᱟ ᱠᱚ ᱥᱮ ᱵᱟᱝ ᱟᱞᱮ ᱢᱟ ᱚᱲᱟᱜ ᱵᱷᱤᱛᱤᱨ ᱨᱮᱞᱮ ᱡᱟᱹᱯᱤᱫ ᱠᱟᱜᱼᱟ ᱛᱚ᱾ ᱟᱨ ᱵᱟᱹᱛᱤ ᱠᱚ ᱵᱟᱞᱮ ᱡᱩᱞᱟ ᱵᱟᱦᱮᱨᱮ ᱠᱚᱨᱮ ᱫᱚ᱾
ᱩᱼᱩᱼᱪᱷᱟᱝ᱾ ᱮᱱᱠᱷᱟᱱ ᱫᱚ ᱵᱟᱠᱷᱟᱱ ᱡᱩᱫᱤ ᱯᱮ ᱡᱩᱞ ᱠᱟᱭ ᱠᱷᱟᱱ ᱫᱚ ᱯᱮ ᱴᱷᱤᱠᱟᱹ ᱠᱤᱭᱟᱹ ᱩᱱᱟᱹᱝ ᱚᱛ ᱠᱚᱨᱮ ᱤᱭᱟᱹ ᱠᱚ ᱧᱩᱨ ᱠᱚᱜ ᱜᱮᱭᱟ ᱛᱚ ᱤᱯᱤᱞ ᱮ ᱤᱞ ᱠᱚ ᱤᱞ ᱠᱚ ᱧᱩᱨ ᱠᱚᱜ ᱠᱷᱟᱱ ᱯᱮ ᱴᱷᱤᱠᱟᱹ ᱠᱮᱭᱟ ᱦᱩᱱᱟᱹᱝ ᱡᱮ ᱵᱟᱝᱟ ᱩᱯᱤ ᱠᱚ ᱚᱰᱳᱠᱚᱜ ᱠᱟᱱᱟ᱾ ᱩᱯᱤ ᱠᱚ ᱚᱰᱚᱠᱚᱜ ᱠᱟᱱᱟ ᱢᱮᱱ ᱛᱮᱱ᱾
ᱦᱮ ᱩᱰᱟᱹ ᱦᱮᱡᱳᱜ ᱟᱠᱚ ᱛᱮ ᱩᱱᱠᱩ ᱫᱚ ᱟᱠᱚ ᱛᱮ ᱠᱚ ᱩᱰᱟᱹᱣ ᱦᱤᱡᱩᱜᱼᱟ ᱵᱟᱛᱤ ᱢᱟᱨᱥᱟᱞ ᱛᱮ, ᱟᱨ ᱮ ᱦᱳᱭ ᱫᱚ ᱩᱰᱟᱹ ᱠᱟᱛᱮ ᱠᱚ ᱥᱮᱴᱮᱨ ᱞᱮᱠᱷᱟᱱ ᱜᱮ ᱚᱱᱟ ᱤᱞ ᱛᱟᱠᱚ ᱧᱩᱨᱩᱜᱼᱟ᱾ ᱟᱨ ᱩᱱᱠᱩ ᱫᱚ ᱚᱛ ᱨᱮᱜᱮ ᱠᱚ ᱱᱚᱝᱠᱟ ᱠᱚ ᱫᱟᱹᱲ ᱵᱟᱲᱟᱭᱟ᱾
ᱦᱳᱭ᱾ ᱟ ᱚᱱᱟ ᱚᱱᱛᱮ ᱵᱤᱨ ᱠᱚᱫᱚ ᱵᱟᱱᱩᱜ-ᱟ ᱚᱱᱟ ᱠᱚᱨᱮ ᱰᱟᱦᱟᱨ ᱠᱚᱨᱮ ᱛᱟᱦᱚᱸ ᱵᱤᱱᱟᱹ ᱵᱟᱹᱛᱤ ᱛᱮᱦᱚᱸ ᱠᱚ ᱩᱰᱟᱹᱣ ᱵᱟᱲᱟᱜ ᱜᱮᱫᱚ ᱾ ᱤᱱᱠᱷᱟᱱ ᱫᱚ ᱵᱟᱠᱚ ᱚᱰᱳᱜ ᱵᱟᱲᱟᱜᱼᱟ ᱥᱮ ᱪᱮᱫ?
ᱳ ᱱᱚᱛᱮ ᱦᱚᱸ ᱵᱤᱨ ᱢᱮᱱᱟᱜ ᱜᱮᱭᱟ ᱟᱫᱚ ᱫᱚᱠᱚ ᱚᱰᱳᱠᱚᱜᱼᱟ ᱩᱱᱠᱩ ᱫᱚ ᱫᱤᱱᱟᱹᱢ ᱜᱮ ᱠᱚ ᱩᱰᱳᱠᱚᱜᱼᱟ ᱛᱚ ᱡᱟᱦᱟᱸᱭ ᱦᱤᱞᱳᱜ ᱠᱚ ᱚᱰᱳᱠᱚᱜᱼᱟ ᱥᱚᱢᱚᱭ ᱜᱮᱠᱚ ᱚᱰᱚᱠᱚᱜᱼᱟ ᱟᱨᱚ ᱡᱟᱦᱟᱸᱭ ᱠᱚᱠᱚ ᱡᱚᱢ ᱠᱚᱣᱟ ᱩᱱᱠᱩ ᱫᱚᱠᱚ ᱦᱟᱞᱟᱝ ᱠᱚᱣᱟ ᱠᱚ ᱵᱟᱠᱷᱟᱱ ᱚᱱᱟ ᱢᱚᱥᱟᱨᱤ ᱠᱚᱛᱮ ᱠᱚ ᱜᱟᱨᱤ ᱠᱚᱣᱟ ᱟᱨ ᱚᱲᱟᱜ ᱨᱮ ᱤᱫᱤ ᱠᱟᱛᱮ ᱪᱮᱜᱠᱟ ᱠᱟᱛᱮ ᱠᱚ ᱡᱚᱢ ᱠᱚᱣᱟ ᱩᱱᱠᱩ ᱫᱚ ᱦᱟᱸᱜ ᱵᱟᱹᱧ ᱵᱟᱲᱟᱭᱟ᱾ ᱛᱟᱦᱚᱞᱮ ᱩᱱᱠᱩ ᱦᱚᱸ ᱟᱛᱟ ᱠᱟᱛᱮ ᱠᱚ ᱡᱚᱢ ᱠᱩᱣᱟ᱾
ᱟᱸᱪᱪᱷᱟᱸ, ᱟᱸᱨ
ᱟᱨᱚ ᱢᱮᱱᱟᱠᱚ ᱩᱯᱤ ᱞᱮᱴᱚ ᱦᱚᱸ ᱪᱮᱛᱟ ᱫᱚᱢᱮ ᱥᱤᱵᱤᱞᱟ ᱢᱟᱱᱮ ᱞᱮᱴᱚ ᱠᱚᱣᱟ ᱠᱚ᱾ ᱚᱝᱠᱟ ᱡᱤᱞ ᱞᱮᱠᱟᱜ ᱜᱮ
ᱩᱯᱤ ᱛᱟᱦᱚᱞᱮ ᱠᱚ ᱞᱮᱴᱚ ᱠᱚ ᱜᱮᱭᱟ ᱤᱧ ᱟᱞᱮ ᱫᱚ ᱵᱟᱞᱮ ᱞᱮᱴᱚ ᱠᱟᱛᱮ ᱫᱚ ᱵᱟᱞᱮ ᱡᱚᱢ ᱵᱟᱲᱟ ᱠᱟᱜ ᱠᱚᱣᱟ ᱤᱧ ᱵᱟᱹᱧ ᱵᱟᱲᱟᱭᱟ ᱦᱮᱸ ᱪᱚᱝ ᱞᱮᱴᱚ ᱠᱚᱜᱮᱭᱟ ᱠᱚ ᱱᱟᱦᱟᱜ ᱡᱮ ᱞᱟᱹᱭᱮᱫ ᱫᱚᱢ ᱦᱮᱸᱥᱮ ᱛᱚ ᱤᱧ ᱫᱚ ᱵᱟᱹᱧ ᱡᱚᱢ ᱵᱟᱲᱟ ᱠᱟᱠᱚ ᱪᱮᱞᱮᱠᱟ ᱵᱩᱡᱷᱟᱹᱜᱼᱟ? ᱞᱮᱴᱚ ᱠᱟᱛᱮ ᱫᱚ᱾
ᱦᱮᱸ ᱚᱱᱟ ᱦᱚᱸ ᱪᱮᱛᱟᱱ ᱞᱮᱠᱟ ᱫᱚᱢᱮ ᱜᱮ ᱥᱤᱵᱤᱞᱟ ᱚᱱᱟ ᱩᱯ ᱚ ᱦᱚᱸ ᱪᱮᱫᱟᱜ ᱥᱮ ᱩᱱᱠᱩ ᱢᱟ ᱤᱛᱤᱞ ᱜᱮᱭᱟ ᱠᱚ ᱛᱚ ᱤᱛᱤᱞ ᱜᱮᱭᱟ ᱠᱚ ᱤᱛᱤᱞ ᱛᱟᱠᱚ ᱪᱷᱮᱨᱚᱜᱼᱟ ᱟᱨ ᱚᱱᱟ ᱡᱩᱫᱤ ᱦᱚᱞᱚᱝ ᱮᱢ ᱢᱮᱥᱟᱜᱼᱟ ᱦᱚᱞᱚᱝ ᱛᱮ ᱡᱩᱫᱤᱢ ᱞᱚᱴᱚ ᱯᱚᱴᱚᱭᱟ᱾ ᱛᱟᱦᱞᱮ ᱢᱚᱱᱟ ᱢᱟ ᱥᱤᱵᱤᱞ ᱵᱩᱡᱟᱹᱜ ᱜᱮᱭᱟ ᱯᱤᱴᱷᱟᱹ ᱠᱚ ᱥᱤᱵᱤᱞ ᱠᱟᱱᱟ ᱞᱮᱴᱚ ᱦᱚᱸ ᱥᱤᱵᱤᱞᱟ ᱛᱟᱨᱯᱚᱨᱮ ᱱᱚᱜᱼᱚᱭ ᱛᱟ ᱠᱟᱛᱮᱫ ᱡᱚᱢ ᱦᱩᱭᱱᱟ᱾ ᱤᱱᱟᱹ ᱯᱚᱨᱮ ᱟᱨᱚ ᱚᱱᱮ ᱪᱟᱣᱞᱮᱨ ᱨᱤᱫ ᱥᱟᱞᱟᱜ ᱜᱮ ᱚᱱᱟ ᱫᱚ ᱟᱨᱚ ᱜᱨᱮᱱᱰᱟᱨ ᱠᱚᱨᱮ ᱠᱤᱢᱵᱟ ᱡᱟᱦᱟᱱᱟᱜ ᱮ ᱰᱷᱤᱝᱠᱤ ᱠᱚᱨᱮ ᱦᱩᱲᱩᱝ ᱜᱮᱡᱮᱨ ᱠᱟᱛᱮ ᱦᱚᱸᱠᱚ ᱡᱚᱢ ᱠᱚᱜᱮᱭᱟ ᱞᱩᱵᱩᱜ ᱠᱟᱛᱮᱫ, ᱚᱱᱟ ᱪᱮᱛᱟ ᱟᱨᱚ ᱫᱚᱢᱮ ᱥᱤᱵᱤᱞ-ᱟ?
ᱟᱪᱪᱷᱟ᱾ ᱦᱳᱭ ᱤᱧ ᱦᱚ ᱵᱟᱹᱧ ᱡᱚᱢ ᱵᱟᱲᱟ ᱟᱠᱟᱜᱼᱟ ᱱᱟᱦᱟᱜ ᱡᱟᱦᱟᱸ ᱛᱤᱥ ᱫᱤᱱ ᱨᱮ ᱟᱨ ᱢᱤᱫ ᱫᱤᱱ ᱫᱚ ᱱᱟᱜ ᱵᱟᱠᱷᱟᱱ ᱫᱚ ᱞᱮᱴᱚ ᱦᱚᱪᱚ ᱠᱚ ᱦᱩᱭᱩᱜᱼᱟ ᱱᱟᱦᱟᱜ ᱚᱠᱟ ᱞᱮᱠᱟ ᱠᱚ ᱞᱮᱴᱚᱭᱟ ᱱᱟᱜ ᱚᱱᱟ ᱦᱚᱸ ᱵᱟᱝ ᱵᱟᱲᱟᱭᱤᱧ᱾ ᱱᱚᱝᱠᱟ ᱡᱤᱞ ᱠᱚ ᱡᱟᱦᱟᱸ ᱞᱮᱠᱟ ᱠᱚ ᱞᱮᱴᱚᱭᱟ ᱚᱱᱠᱟ ᱜᱮᱠᱚ ᱞᱮᱴᱚᱭᱟ ᱥᱮ?
ᱦᱳᱭ ᱡᱟᱦᱟᱸᱞᱮᱠᱟ ᱦᱳᱭ ᱡᱟᱦᱟᱸᱮᱠᱟ ᱩᱛᱩ ᱠᱚᱵᱚ ᱪᱚᱸᱫᱟᱭᱟ ᱢᱚᱱᱮ ᱠᱟᱜ ᱵᱮᱱ ᱡᱟᱦᱟᱱᱟᱜ ᱡᱤᱞ ᱠᱚᱵᱚ ᱩᱛᱩᱭᱟ ᱢᱟᱲᱟᱝ ᱢᱟ ᱥᱩᱱᱩᱢ ᱠᱚ ᱛᱟᱨᱯᱚᱨᱮ ᱯᱮᱸᱭᱟᱡᱽ ᱠᱚ ᱨᱟᱹᱥᱩᱱ ᱠᱚ ᱟᱫᱟ ᱠᱚ ᱟᱨ ᱢᱚᱥᱞᱟ ᱠᱚ ᱡᱟᱦᱟᱱᱟᱜ ᱢᱮᱥᱟ ᱠᱟᱛᱮ ᱵᱚ ᱜᱷᱟᱱᱴᱟᱭᱟ ᱜᱷᱟᱱᱴᱟᱭᱟ ᱛᱟᱨᱯᱚᱨᱮ ᱫᱟᱜ ᱵᱚ ᱫᱩᱞᱟᱜᱼᱟ᱾ ᱫᱟᱜ ᱫᱩᱞ ᱠᱟᱛᱮ ᱟᱱᱟ ᱦᱮᱰᱮᱡᱚᱜᱼᱟ ᱛᱟᱨᱯᱚᱨᱮ ᱵᱩᱞᱩᱝ ᱠᱟᱹᱴᱤᱡ ᱡᱟᱹᱥᱛᱤ ᱧᱚᱜ ᱢᱮᱥᱟ ᱦᱩᱭᱩᱜᱼᱟ ᱟᱨ ᱤᱱᱟᱹᱜ ᱛᱟᱠ ᱨᱮ ᱦᱚᱞᱚᱝ ᱮᱨᱟᱜ ᱠᱷᱟᱱ ᱫᱚ ᱟᱨ ᱜᱷᱟᱱᱴᱟ ᱠᱚ ᱦᱩᱭᱩᱜᱼᱟ ᱜᱷᱟᱱᱴᱟ ᱠᱟᱛᱮ ᱞᱚᱴᱚ ᱯᱚᱴᱚᱭᱮᱱᱟ ᱠᱟᱹᱴᱩᱵ ᱨᱮ ᱞᱟᱴᱷᱟᱜ ᱞᱮᱠᱟ ᱟᱫᱚ ᱮᱱᱠᱷᱟᱱ ᱜᱮ ᱟᱬᱜᱚ ᱦᱩᱭᱩᱜᱼᱟ᱾
ᱦᱳᱭ᱾
ᱡᱚᱢ ᱜᱮᱞᱟ ᱠᱚᱯᱮ ᱡᱟᱦᱟᱸ ᱛᱤᱥᱼᱚᱸᱜ ᱱᱚᱜᱼᱚᱜ ᱱᱚᱝᱠᱟ ᱠᱚ ᱩᱸᱰᱩᱠᱚᱜ ᱠᱟᱱᱟ ᱱᱮᱛᱟᱨ ᱜᱮᱛᱚ ᱚᱛᱤᱫ ᱢᱟᱠᱚ ᱚᱸᱰᱚᱠᱚᱜᱼᱟ ᱮᱴᱟᱜ ᱫᱤᱱ ᱢᱟᱸ ᱵᱟᱠᱚ ᱧᱟᱢᱚᱜᱼᱟ᱾
ᱦᱳᱭ ᱱᱤᱛᱚᱜ ᱜᱮᱛᱚ ᱥᱤᱡᱮᱱ ᱠᱟᱱᱟ ᱩᱞᱤ ᱚᱰᱚᱠ ᱨᱮᱱᱟᱜ ᱢᱟ ᱱᱟᱦᱟᱜ ᱮᱴᱟᱜ ᱫᱤᱱ ᱢᱟ ᱦᱟᱸᱜ ᱵᱟᱠᱚ ᱩᱸᱰᱩᱠᱚᱜ ᱜᱮᱭᱟᱭ᱾ ᱦᱮᱸ ᱟᱸ ᱫᱟᱜ ᱵᱟᱲᱟᱭᱮᱫᱼᱟ ᱥᱮ ᱵᱟᱝ ᱚᱱᱛᱮ ᱫᱚ?
ᱱᱚᱛᱮᱱ ᱫᱟᱜ ᱜᱮᱭᱟ ᱫᱟᱜ ᱫᱚ ᱟᱫᱚ ᱚᱱᱮ ᱡᱷᱤᱯᱤᱨ-ᱡᱷᱤᱯᱤᱨ ᱡᱷᱤᱯᱤᱨ-ᱡᱷᱤᱯᱤᱨ ᱡᱟᱹᱥᱛᱤ ᱫᱚ ᱵᱚᱨᱚᱝ ᱟᱫᱚᱭ ᱵᱟᱭ ᱡᱚᱨᱚᱭᱮᱫᱼᱟ ᱦᱟᱸᱜ᱾ ᱟᱨ ᱚᱱᱛᱮ ᱟᱯᱮ ᱥᱮᱫ ᱫᱚ?
ᱟᱞᱮᱥᱮᱫ ᱦᱚᱸ ᱫᱟᱜ ᱫᱚ ᱫᱤᱱᱜᱮ ᱫᱟᱜᱼᱮᱜ ᱦᱟᱱᱮ ᱦᱩᱭ ᱮᱱᱟ ᱢᱤᱫ ᱵᱟᱨ ᱢᱤᱫ ᱦᱟᱯᱛᱟ ᱠᱷᱚᱱ ᱦᱚᱸ ᱰᱷᱮᱨ ᱦᱩᱭᱮᱱᱟ ᱡᱟᱹᱥᱛᱤ ᱦᱚᱭᱱᱟ ᱟᱹᱰᱤ ᱫᱤᱱ᱾ ᱟᱹᱰᱤ ᱫᱤᱱ ᱠᱷᱚᱱ ᱜᱮ ᱫᱟᱜᱼᱮᱜᱼᱟᱭ ᱟᱨ ᱱᱤᱛᱚᱜ ᱦᱚᱸ ᱫᱟᱜ ᱮ ᱛᱟᱦᱮᱸᱜ ᱱᱤᱛᱚᱜ ᱫᱷᱟᱨᱩᱱ ᱟᱠᱜᱼᱟᱭ ᱱᱤᱛᱚᱜ ᱛᱷᱤᱨ ᱟᱠᱟᱜᱼᱟᱭ ᱦᱮᱸ ᱥᱮ᱾ ᱟᱨ ᱱᱤᱛᱚᱜ ᱢᱟ ᱪᱟᱥᱵᱟᱥ ᱥᱤᱡᱤᱱ ᱠᱟᱱ ᱦᱟᱸᱜ ᱟᱨ ᱵᱟᱹᱫᱽ ᱠᱚᱦᱚᱸ ᱵᱟᱭ ᱫᱟᱜᱚᱜ ᱠᱟᱱᱟ᱾ ᱛᱚ ᱟᱹᱦᱨᱤ ᱞᱮ ᱮᱛᱚᱦᱚᱵᱟ ᱵᱟᱹᱫᱽ ᱠᱚᱦᱟᱸᱜ ᱨᱮ ᱢᱟᱱᱮ ᱵᱟᱹᱫᱽ ᱨᱮ ᱨᱚᱦᱚᱭ ᱦᱚᱸᱜᱼᱟ ᱟᱹᱭᱨᱤ ᱞᱮ ᱮᱛᱚᱦᱚᱵᱟ᱾ ᱛᱚᱞᱟ ᱠᱚᱦᱚᱸ ᱦᱩᱭ ᱡᱟᱨᱣᱟ ᱟᱠᱟᱱᱟ ᱢᱟᱱᱮ ᱨᱚᱦᱚᱭ ᱞᱮᱠᱟ ᱦᱟᱲᱟᱢ ᱜᱤᱰᱤᱜ ᱠᱟᱱᱟ ᱱᱤᱛᱚᱜ ᱫᱚ ᱦᱟᱸᱜ ᱦᱮᱸ᱾
ᱚ ᱢᱟᱱᱮ ᱫᱟᱜ ᱫᱚ ᱫᱟᱜᱼᱮ ᱜᱮᱭᱟ ᱢᱟᱱᱮ ᱵᱟᱹᱫᱽ ᱨᱮᱫᱚ ᱫᱟᱜ ᱫᱚ ᱵᱟᱝ ᱯᱮᱨᱮᱡᱚᱜ ᱠᱟᱱᱟ᱾
ᱦᱳᱭ ᱵᱟᱭ ᱴᱟᱦᱟᱨᱟᱜ ᱠᱟᱱᱟ ᱢᱟᱱᱮ ᱪᱮᱫ ᱤᱧ ᱞᱮᱭᱟ ᱠᱟᱹᱢᱤ ᱠᱟᱹᱢᱦᱟᱭ ᱫᱟᱜ᱾ ᱡᱟᱦᱱᱟᱜ ᱠᱟᱹᱢᱤ ᱦᱚᱸ ᱵᱟᱭ ᱠᱟᱹᱢᱤ ᱦᱚᱪᱚ ᱠᱟᱱᱟ ᱵᱮᱥᱛᱮ ᱚᱲᱟᱜ ᱠᱚᱨᱮᱱᱟᱜ ᱦᱚᱸ ᱪᱮᱫ ᱦᱚᱸ ᱟᱨ ᱚᱲᱟᱜ ᱠᱷᱚᱱ ᱦᱚᱸ ᱩᱸᱰᱚᱠ ᱦᱚᱸ ᱵᱟᱭ ᱚᱰᱚᱠ ᱦᱚᱪᱚ ᱠᱟᱱᱟ ᱚᱱᱮ ᱚᱱᱠᱟ ᱫᱟᱜ ᱮᱜᱟᱭ ᱢᱟᱱᱮ ᱧᱩᱨᱮᱫᱼᱟᱭ ᱧᱩᱨᱮᱫᱼᱟᱭ᱾ ᱡᱷᱤᱯᱤᱨ ᱡᱷᱤᱯᱤᱨ ᱡᱷᱤᱯᱤᱨ ᱡᱷᱤᱯᱤᱨ ᱧᱩᱨ ᱟᱠᱟ ᱜᱮ ᱢᱮᱱᱟᱜᱼᱟ ᱛᱤᱱᱟᱹᱜ ᱜᱷᱲᱤᱡ ᱪᱚᱱᱟᱜ ᱟᱹᱰᱤ ᱜᱷᱟᱹᱲᱤᱡ ᱟᱨ ᱚᱱᱠᱟ ᱫᱟᱜ ᱛᱮᱢᱟᱱ ᱦᱟᱸᱜ ᱵᱟᱹᱫᱽ ᱠᱚᱫᱚ ᱟᱸᱜ ᱵᱟᱭ ᱯᱮᱨᱮᱡᱚᱜᱼᱟ ᱥᱮ ᱵᱟᱹᱫᱽ ᱫᱟᱜ ᱫᱚ ᱦᱟᱸᱜ ᱵᱟᱹᱫᱽ ᱨᱮᱫᱚ ᱡᱚᱠᱷᱚᱱ ᱛᱚᱠᱷᱚᱱ ᱯᱮᱨᱮᱡᱚᱜᱼᱟ᱾ ᱡᱚᱠᱷᱚᱱ ᱫᱚᱢᱮ ᱡᱷᱚᱨᱮ ᱫᱟᱜᱼᱟᱭ ᱦᱮᱸ ᱥᱮ ᱯᱩᱨᱟᱹ ᱢᱚᱴᱟ ᱢᱚᱴᱟ ᱱᱚᱣᱟ ᱫᱚ ᱚᱠᱟ ᱵᱩᱞᱩᱝ ᱞᱮᱠᱟ ᱫᱟᱜᱮᱜᱼᱟᱭ᱾ ᱟᱹᱰᱤ ᱦᱩᱰᱤᱧ ᱦᱩᱰᱤᱧ ᱦᱩᱰᱤᱧ ᱦᱩᱰᱤᱧ ᱡᱚᱨᱚᱜ ᱠᱟᱱᱟ ᱾ ᱯᱩᱨᱢᱩ ᱯᱩᱨᱢᱩ ᱜᱮ᱾ ᱛᱚ ᱚᱱᱟ ᱛᱮᱫᱚ ᱱᱟᱜ ᱵᱟᱭ ᱯᱨᱮᱡᱚᱜ ᱠᱟᱱᱟ ᱟᱹᱰᱤ ᱫᱤᱱ ᱠᱷᱚᱱ ᱫᱟᱜᱮᱜᱼᱟᱭ ᱛᱟᱣ ᱦᱚᱸ ᱵᱟᱭ ᱯᱮᱨᱮᱡᱚᱜ ᱠᱟᱱᱟ᱾ ᱟᱨ ᱚᱱᱛᱮ ᱫᱚ ᱪᱮᱫ ᱞᱮᱠᱟ ᱫᱟᱜ ᱮᱜᱼᱟ ᱱᱚᱝᱠᱟ ᱜᱮ?
ᱱᱚᱛᱮ ᱫᱚ ᱱᱚᱛᱮ ᱫᱚ ᱡᱚᱨᱚᱜ ᱠᱟᱱ ᱜᱮᱭᱟ ᱡᱟᱦᱟᱸ ᱡᱟᱦᱟᱸ ᱚᱠᱛᱚ ᱫᱚ ᱡᱳᱨᱜᱮ ᱡᱚᱨᱚᱭᱮᱫᱼᱟ ᱵᱟᱹᱫᱽ ᱠᱚᱫᱚ ᱢᱟᱱᱮ ᱯᱮᱨᱮᱡ ᱟᱠᱟᱱᱟ ᱢᱟᱱᱮ ᱡᱟᱦᱟᱸ ᱠᱚᱫᱚ ᱨᱚᱦᱚᱭ ᱠᱚᱫᱚ ᱜᱟᱱᱚᱜ ᱛᱟᱠᱚᱣᱟ᱾ ᱢᱟᱱᱮ ᱱᱚᱝᱠᱟ ᱞᱚᱥᱚᱫ ᱠᱟᱛᱮᱫ ᱟᱫᱚ ᱱᱚᱛᱮ ᱫᱚ ᱢᱟᱱᱮ ᱛᱚᱞᱟ ᱜᱮ ᱵᱟᱝ ᱠᱟᱱ ᱛᱟᱠᱚᱣᱟ ᱛᱚ ᱟᱨ ᱪᱮᱫ ᱠᱚ ᱨᱚᱦᱚᱭᱟ ᱞᱚᱥᱚᱫ ᱟᱠᱚ᱾ ᱟᱫᱚ ᱚᱱᱟ ᱞᱚᱥᱚᱫ ᱠᱟᱛᱮᱫ ᱫᱚᱦᱚᱭ ᱦᱩᱭᱩᱜ ᱛᱟᱠᱚᱣᱟ ᱦᱟᱯᱮ ᱛᱤᱥᱚᱜ ᱛᱚᱞᱟ ᱦᱟᱨᱟᱜ ᱛᱟᱠᱚᱣᱟ ᱛᱚᱵᱮᱱᱟ ᱛᱟᱠᱚ ᱨᱚᱦᱚᱭᱟ᱾
ᱦᱳᱭ ᱦᱳᱭ ᱛᱟᱦᱚᱞᱮ ᱚᱱᱛᱮ ᱫᱚ ᱟᱹᱣᱨᱤ ᱠᱚ ᱛᱚᱞᱟᱭᱟ ᱦᱮᱸᱥᱮ ᱟᱸ᱾ ᱱᱚᱛᱮ ᱟᱞᱮ ᱥᱮᱫ ᱢᱟ ᱛᱚᱞᱟ ᱠᱚᱫᱚ ᱡᱷᱚᱛᱚ ᱦᱩᱭ ᱠᱟᱱᱟ ᱟᱹᱰᱤ ᱫᱤᱱ ᱨᱮᱜᱮ᱾ ᱱᱤᱛᱚᱜ ᱫᱚ ᱡᱩᱫᱤ ᱫᱟᱜᱼᱮ ᱟᱬᱜᱚ ᱠᱮᱭᱟ ᱮᱱᱠᱷᱟᱱ ᱱᱤᱛᱚᱜ ᱫᱚᱞᱮ ᱨᱚᱦᱚᱭ ᱪᱟᱵᱟ ᱠᱮᱭᱟ᱾ ᱦᱩᱱᱟᱝ ᱢᱟᱱᱮ ᱵᱟᱹᱭᱦᱟᱹᱲ ᱠᱚᱫᱚᱞᱮ ᱨᱚᱦᱚᱭ ᱪᱟᱵᱟ ᱠᱮᱭᱟ ᱜᱷᱩᱴᱩ ᱠᱚᱦᱚ ᱮᱛᱚᱦᱚᱵ ᱠᱚᱜᱼᱟ ᱱᱤᱛᱚᱜ ᱛᱮᱦᱤᱧ ᱜᱟᱯᱟ ᱛᱮᱫᱚ ᱩᱱᱟᱹᱜ ᱦᱮᱸ ᱛᱟᱦᱚᱞᱮ ᱚᱱᱛᱮ ᱫᱚ ᱪᱮᱠᱟ ᱛᱮ ᱵᱟᱠᱚ ᱛᱚᱞᱟ ᱟᱠᱟᱜᱼᱟ ᱱᱤᱛ ᱱᱤᱛᱚᱜ ᱛᱮᱢᱟ
ᱛᱚᱞᱟ ᱛᱚᱞᱟ ᱫᱚᱠᱚ ᱛᱚᱞᱟ ᱟᱠᱟᱫ ᱜᱮᱭᱟ ᱢᱟᱱᱮ ᱠᱟᱹᱴᱤᱡ ᱜᱮᱛᱟ ᱠᱚᱣᱟ ᱵᱟᱝ ᱦᱟᱨᱟ ᱟᱠᱟᱱ ᱛᱟᱠᱚᱣᱟ᱾ ᱨᱚᱦᱚᱭ ᱵᱟᱝ ᱜᱟᱱᱚᱜ ᱛᱟᱠᱚᱣᱟ᱾
ᱦᱮᱸ ᱪᱮᱫ ᱩᱱᱠᱩ ᱫᱚ ᱨᱚᱦᱚᱲ ᱫᱷᱩᱲᱤ ᱨᱮᱠᱚ ᱛᱚᱞᱟ ᱟᱠᱟᱜᱼᱟ ᱥᱮ ᱚᱱᱠᱟ ᱞᱚᱥᱚᱫ ᱨᱮᱠᱚ ᱛᱚᱞᱟ ᱟᱠᱟᱜᱼᱟ᱾ ᱡᱟᱦᱟᱸ ᱟᱪᱷᱲᱟ ᱛᱚᱞᱟ ᱠᱚ ᱞᱟᱹᱭᱟ ᱞᱚᱥᱚᱫ ᱪᱮᱛᱟᱱ ᱨᱮᱠᱚ ᱮᱨ ᱟᱛᱮᱡ ᱠᱚ ᱛᱚᱞᱟᱭ ᱫᱚ᱾ ᱢᱟᱱᱮ ᱥᱚᱝ ᱟᱛᱮᱫ ᱮᱱᱠᱷᱟᱱ ᱪᱮᱫ ᱪᱮᱫ ᱨᱮᱠᱚ ᱛᱚᱞᱟ ᱟᱠᱟᱫ ᱩᱱᱠᱩ ᱫᱚ?
ᱨᱚᱦᱚᱲ ᱫᱷᱩᱲᱤ ᱨᱮᱜᱮ ᱠᱚ ᱛᱚᱞᱟ ᱞᱟᱜᱼᱟ ᱛᱚᱞᱟ ᱫᱚ ᱟᱫᱚ ᱤᱱᱟᱹᱜ ᱛᱮᱜᱮ ᱡᱚᱠᱷᱚᱱᱼᱮ ᱫᱟᱜ ᱠᱮᱜᱼᱟ᱾ ᱟᱫᱚ ᱤᱱᱟᱹ ᱛᱟᱭᱚᱢ ᱡᱟᱦᱟᱸ ᱵᱟ ᱠᱚ ᱛᱚᱸᱞᱟ ᱫᱟᱲᱮ ᱠᱟᱜᱼᱟ ᱩᱱᱠᱩ ᱫᱚ ᱱᱚᱜᱼᱚᱭ ᱞᱚᱥᱚᱫ ᱨᱮᱠᱚ ᱢᱟᱱᱮ ᱪᱷᱟᱲᱟ ᱟᱠᱟᱫ ᱠᱟᱜᱼᱠᱚ᱾ ᱟᱫᱚ ᱩᱱᱠᱩᱣᱟᱜ ᱦᱚᱸ ᱢᱟᱱᱮ ᱟᱪᱷᱟᱲᱟ ᱛᱚᱞᱟ ᱫᱚ ᱞᱟᱜᱟᱜ ᱟᱛᱚ ᱵᱟᱨ ᱦᱟᱯ ᱛᱟ ᱯᱮ ᱦᱟᱯᱛᱟ ᱞᱟᱜᱟᱜᱼᱟ ᱛᱚᱵᱮ ᱱᱟᱜ ᱨᱚᱦᱚᱭ ᱜᱟᱱᱚᱜᱼᱟ
ᱦᱩᱸ
ᱟᱨ ᱚᱱᱟ ᱫᱷᱩᱲᱤ ᱨᱮ ᱛᱚᱞᱟ ᱦᱟᱸᱜ ᱦᱚᱸ ᱚᱱᱠᱟ ᱜᱮ ᱟᱫᱚ ᱚᱱᱮ ᱫᱟᱜ ᱮ ᱧᱟᱢ ᱠᱟᱜᱼᱟ ᱦᱟᱨᱟ ᱜᱚᱫᱚᱜ ᱛᱟᱠᱚᱣᱟ ᱦᱟᱸᱜ ᱱᱤᱭᱟᱹ ᱦᱟᱯᱛᱟ ᱵᱷᱤᱛᱨᱤ ᱦᱟᱸᱜ ᱨᱚᱦᱚᱭ ᱠᱚ ᱫᱚ ᱠᱚ ᱮᱦᱚᱵ ᱜᱚᱫᱟ ᱡᱟᱦᱟᱸ ᱡᱟᱦᱟᱸ ᱠᱚ ᱫᱚ ᱥᱚᱰᱚᱜ ᱡᱟᱭᱜᱟ ᱠᱟᱱᱟ ᱚᱱᱟ ᱠᱚᱨᱮ ᱫᱚ ᱠᱚ ᱨᱚᱦᱚᱭ ᱮᱫᱼᱟ ᱠᱚ
ᱦᱮᱸ ᱟᱹᱰᱤ ᱱᱟᱯᱟᱭ ᱛᱟᱦᱚᱞᱮ ᱢᱟ ᱚᱱᱛᱮ ᱚᱱᱛᱮ ᱢᱟ ᱫᱟᱜ ᱠᱚᱢᱟ ᱟᱬᱜᱚ ᱟᱠᱟᱜ ᱟᱭ ᱦᱮᱸᱥᱮ ᱢᱟᱱᱮ ᱚᱱᱛᱮ ᱫᱚ ᱱᱟᱜ ᱮᱫ ᱛᱚᱞᱟ ᱱᱟᱜ ᱦᱟᱨᱟ ᱞᱮᱱ ᱠᱷᱟᱱ ᱜᱮ ᱱᱟᱜ ᱨᱚᱦᱚᱭ ᱫᱚ ᱛᱟᱠᱚᱣᱟ ᱢᱟᱱᱮ ᱛᱟᱺᱜᱤ ᱦᱳᱭᱳᱜ ᱛᱟᱠᱚᱣᱟ ᱠᱟᱹᱴᱤᱡ ᱦᱮᱸᱥᱮ ᱢᱤᱫ ᱦᱟᱯᱛᱟ ᱜᱟᱱ ᱫᱚ ᱛᱟᱸᱜᱤ ᱦᱳᱭᱳᱜ ᱛᱟᱠᱚᱣᱟ ᱦᱳᱭ ᱟᱨ ᱟᱞᱮ ᱱᱚᱛᱮ ᱫᱚ ᱡᱷᱚᱛᱚᱣᱟᱜ ᱜᱮ ᱦᱩᱭ ᱠᱟᱱᱟ ᱠᱷᱟᱹᱞᱤ ᱫᱟᱜ ᱜᱮ ᱵᱟᱭ ᱫᱟᱜᱮᱜᱼᱟ ᱵᱟᱹᱫᱽ ᱠᱚ ᱯᱮᱨᱮᱡ ᱞᱮᱱ ᱠᱷᱟᱱ ᱜᱮ ᱱᱟᱦᱟᱜ ᱡᱚᱛᱚᱣᱟᱜ ᱨᱮᱰᱤ ᱢᱮᱱᱟᱜᱼᱟ ᱵᱟᱹᱫᱽ ᱛᱚᱞᱟ ᱦᱚᱸ ᱱᱟᱜ ᱦᱟᱨᱟ ᱡᱩᱛᱮ ᱠᱟᱱᱟ ᱛᱚᱞᱞᱟ ᱟᱨ ᱵᱟᱹᱫᱽ ᱨᱮ ᱡᱮᱢᱱᱤ ᱦᱟᱸᱜ ᱫᱟᱜ ᱯᱮᱨᱮᱡᱚᱜᱼᱟ ᱛᱮᱢᱱᱤ ᱜᱮ ᱥᱤ ᱛᱮ ᱦᱟᱸᱜ ᱨᱚᱦᱚᱭ ᱢᱮ ᱦᱟᱸᱜ ᱜᱟᱱᱚᱜᱼᱟ ᱦᱟᱸᱜ ᱵᱟᱹᱫᱽ ᱫᱟᱜ ᱜᱮ ᱦᱟᱯᱮ ᱛᱟᱸᱜᱤ ᱛᱟᱲᱟ ᱟᱠᱟᱜ-ᱟ ᱞᱮ ᱵᱟᱭ ᱫᱟᱜᱮᱜ ᱼᱟ ᱤᱱᱟᱹ ᱫᱤᱱ ᱠᱷᱚᱱ
ᱟ ᱠᱮᱱᱮᱞ ᱠᱚ ᱫᱚ ᱵᱟᱹᱱᱩᱜ ᱟᱱᱤᱡ ᱟ ᱟᱯᱮ ᱥᱮᱫ ᱫᱚ ᱠᱮᱱᱮᱞ ᱠᱚ
ᱠᱮᱱᱮᱞ ᱢᱟ ᱢᱮᱱᱟᱜ ᱜᱮᱭᱟ ᱢᱮᱱᱟᱜ ᱫᱚ ᱦᱮᱸᱥᱮ ᱟᱫᱚ ᱠᱮᱱᱮᱞ ᱨᱮ ᱫᱟᱜ ᱜᱮ ᱵᱟᱠᱚ ᱟᱲᱟᱜ ᱮᱫᱟ ᱟᱨ ᱫᱟᱜ ᱦᱚᱸ ᱟᱨ ᱟᱞᱮᱭᱟᱜ ᱟᱛᱳ ᱫᱚ ᱠᱟᱹᱴᱤᱡ ᱥᱟᱺᱜᱤᱧ ᱨᱮ ᱢᱮᱱᱟᱜᱼᱟ ᱥᱮᱴᱮᱨ ᱫᱚ ᱥᱮᱴᱮᱨᱚᱜᱼᱟ ᱯᱚᱨᱮ ᱛᱮ ᱥᱮᱴᱮᱨᱚᱜᱼᱟ ᱡᱚᱠᱷᱚᱱ ᱢᱟᱲᱟᱝ ᱫᱚ ᱱᱟᱜ ᱠᱮᱱᱮᱞ ᱫᱷᱟᱨᱮ ᱟᱜ ᱡᱟᱦᱟᱸ ᱭᱟᱜ ᱠᱮ ᱥᱩᱨ ᱠᱚᱨᱮ ᱵᱟᱹᱫᱽ ᱢᱮᱱᱟᱜᱼᱟ ᱩᱱᱠᱩ ᱢᱟᱲᱟᱝ ᱫᱟᱜ ᱢᱟᱠᱚ ᱦᱟᱛᱟᱣᱟ ᱥᱮ ᱩᱱᱠᱩ ᱟᱠᱚ ᱨᱮ ᱵᱟᱠᱚ ᱤᱭᱟᱹ ᱥᱮᱱ ᱪᱟᱵᱟᱜ ᱢᱟᱭᱮ ᱵᱟᱠᱚ ᱤᱫᱤ ᱪᱟᱵᱟ ᱞᱮᱠᱷᱟᱱ ᱦᱟᱸᱜ